ᱚᱻ ᱦᱟ ᱪᱮᱜ ᱮᱢ ᱪᱤᱠᱟᱹᱭᱫᱟ
ᱫᱩᱲᱩᱵ ᱟᱠᱟᱹᱱᱟᱹᱧ ᱯᱟᱨᱠᱚᱢ ᱨᱮ
ᱚᱻ ᱫᱟᱨᱮ ᱩᱢᱩᱞ ᱨᱮ ᱪᱮᱭᱟᱨ ᱫᱚ ᱟᱢ ᱤᱫᱤ ᱭᱟᱠᱟᱫᱟ
ᱟᱵᱟ ᱵᱟᱦ ᱯᱟᱨᱠᱚᱢ ᱨᱮ ᱟᱯᱮ ᱥᱮᱫ ᱠᱟᱨᱟᱢ ᱦᱩᱭᱩᱜᱼᱟ
ᱟᱞᱮᱥᱮᱜ ᱠᱟᱨᱟᱢ ᱛᱚ ᱵᱟᱝ ᱦᱩᱭᱩᱜ ᱜᱮᱭᱟ
ᱮᱠᱷᱚᱱ ᱦᱚᱸ ᱠᱟᱨᱟᱢ ᱦᱩᱭᱩᱜ ᱠᱟᱱᱟ ᱛᱮᱦᱤᱧ ᱠᱚ ᱪᱟᱞᱟᱜ ᱠᱟᱱᱟ ᱟᱞᱮ ᱟᱛᱩ ᱠᱷᱚᱱᱟᱜ
ᱱᱮᱛᱟᱨ ᱫᱤᱱ ᱫᱚ ᱵᱤᱭᱟᱹ ᱵᱚᱸᱜᱟ ᱠᱟᱨᱟᱢᱟ
ᱪᱤᱜ ᱠᱟᱨᱟᱢ ᱠᱟᱱᱟ ᱚᱱᱟ ᱫᱚ ᱵᱟᱹᱧ ᱵᱟᱰᱟᱭᱟ ᱢᱮᱱᱠᱷᱟᱱ ᱠᱚ ᱪᱟᱞᱟᱜ ᱠᱟᱱᱟ ᱛᱚ ᱠᱟᱨᱟᱢ
ᱛᱚ ᱫᱚᱠ ᱠᱟᱨᱟᱢ ᱫᱚᱠᱚ ᱞᱟᱹᱭᱟ ᱛᱚ ᱦᱟᱱᱮ ᱵᱷᱟᱫᱚᱨ ᱵᱷᱟᱫᱚᱨ ᱫᱚ ᱦᱮᱸ ᱵᱷᱟᱫᱚᱨ ᱫᱟᱥᱟᱭ ᱥᱮᱴ ᱦᱚᱭᱚᱜ ᱜᱮᱭᱟ ᱛᱚ
ᱡᱟᱦᱟᱸ
ᱡᱟᱣᱟ ᱠᱟᱨᱟᱢ ᱥᱮ ᱪᱮᱫ ᱠᱟᱨᱟᱢ ᱦᱚᱸᱛᱚ ᱠᱟᱨᱟᱢ ᱫᱚ ᱛᱤᱱᱟᱹᱜ ᱨᱚᱠᱚᱢᱟ ᱞᱟᱹᱭ ᱢᱮᱥᱮ
ᱢᱤᱫᱴᱮᱱ ᱫᱚ ᱚᱱᱟ ᱚᱱᱠᱟᱱᱟᱜ ᱜᱮ ᱢᱮᱫᱴᱟᱹᱝ ᱡᱟᱣᱟ ᱠᱟᱨᱟᱢ ᱜᱚ ᱛᱟᱯᱚᱨᱮ ᱜᱚᱡ ᱠᱟᱨᱟᱢ ᱟᱨ ᱞᱟᱹᱭ ᱢᱮᱥᱮ ᱟᱢᱜᱮ ᱢᱟ
ᱤᱧᱦᱚᱸ ᱵᱟᱹᱧ ᱫᱤᱥᱟᱹᱭᱫᱟ
ᱜᱚ ᱤᱭᱟᱹ ᱡᱟᱣᱟ ᱠᱟᱨᱟᱢ ᱜᱚᱡ ᱠᱟᱨᱟᱢ ᱵᱚᱸᱜᱟ ᱠᱟᱨᱟᱢ ᱪᱮᱫ ᱠᱚᱪᱚᱝ ᱠᱚ ᱞᱟᱹᱭ ᱤᱫᱤᱭᱟ ᱩᱥᱟᱹᱜ ᱠᱟᱨᱟᱢ ᱠᱚ
ᱦᱮᱸ ᱠᱟᱨᱟᱢ ᱵᱤᱱᱛᱤᱢ ᱟᱡᱚᱢ ᱵᱟᱲᱟᱣ ᱠᱟᱫᱟ?
ᱚ ᱟᱨᱚ ᱰᱟᱺᱜᱣᱟᱹ ᱠᱟᱨᱟᱢ ᱢᱟᱱᱮ ᱚᱱᱟ ᱠᱚᱜᱮ ᱪᱮᱫ ᱞᱮᱠᱟ ᱪᱚᱝ ᱦᱟ ᱴᱤᱧ ᱦᱟᱹᱴᱤᱧ ᱛᱮ ᱠᱟᱱᱟ ᱧᱩᱛᱩᱢ ᱜᱚᱡ ᱠᱟᱨᱟᱢ ᱠᱟᱨᱟᱢ ᱵᱤᱱᱛᱤ ᱵᱟᱝ ᱟᱫᱚ ᱚᱱᱠᱟ ᱞᱮᱠᱟ ᱫᱚ ᱵᱟᱝ ᱟᱸᱡᱚᱢ ᱚᱱᱟ ᱵᱳᱭ ᱠᱚᱨᱮ ᱯᱟᱲᱦᱟᱣ ᱦᱩᱭ ᱠᱟᱱᱟ
ᱦᱩᱸ
ᱟᱢᱮᱢ ᱟᱸᱡᱚᱢ ᱵᱟᱲᱟ ᱟᱠᱟᱫ ᱜᱮᱭᱟ ᱛᱟᱦᱚᱞᱮ?
ᱢᱤᱫ ᱫᱷᱟᱣ ᱤᱧ ᱟᱸᱡᱚᱢ ᱵᱟᱲᱟ ᱠᱟᱫᱟ
ᱚ
ᱠᱟᱨᱟᱢ ᱯᱤᱱᱛᱤ ᱦᱚᱸ ᱢᱚᱸᱡᱽ ᱜᱮ ᱦᱮᱸ ᱟᱯᱮ ᱡᱟᱹᱱᱤᱡ ᱟᱢᱟᱜ ᱩᱪᱩᱢ ᱜᱮ ᱞᱟᱹᱭᱤᱧ ᱟᱸᱡᱚᱢ ᱵᱟᱲᱟᱣᱟᱠᱟᱜ ᱠᱚᱣᱟ
ᱦᱩᱸ
ᱟᱫᱚ ᱚᱱᱠᱟ ᱱᱤᱡᱮᱨᱟᱜ ᱤᱭᱟᱹ ᱫᱚ ᱟᱹᱣᱨᱤ ᱦᱩᱭᱩᱜᱼᱟ
ᱟᱪᱪᱷᱟ ᱟᱢᱴᱷᱮᱱ ᱠᱤ ᱚᱱᱟ ᱢᱤᱱᱤᱴ ᱪᱤᱱᱩ ᱨᱟᱠᱟᱵ ᱠᱟᱱᱟ ᱢᱤᱱᱤᱴ ᱥᱮᱠᱮᱱᱰ ᱪᱤᱱᱩ ᱨᱟᱠᱟᱵ ᱠᱟᱱᱟ ᱟᱢᱴᱷᱮᱱ
ᱦᱮᱸ
ᱤᱧ ᱴᱷᱮᱱ ᱫᱚ ᱵᱟᱝ ᱧᱮᱞᱚᱜ ᱠᱟᱱᱟ ᱱᱮᱴᱳᱣᱟᱨᱠ ᱰᱤᱥᱴᱟᱵ ᱮᱜᱼᱟᱭ ᱦᱳᱭᱛᱚ
ᱥᱚᱢᱵᱷᱚᱵᱚᱛᱛᱚ ᱡᱟᱱᱤ
ᱦᱮᱸ ᱤᱧ ᱴᱷᱮᱱ ᱫᱚ ᱵᱟᱭ ᱨᱟᱠᱟᱵ ᱠᱟᱱᱟ ᱠᱟᱹᱨᱢᱩ ᱟᱨ ᱫᱷᱟᱹᱨᱢᱩ ᱧᱩᱛᱩᱢ ᱛᱮ ᱠᱟᱢᱤ ᱫᱚ ᱦᱩᱭᱩᱜᱼᱟ ᱵᱟᱝ?
ᱦᱸ
ᱩᱱᱠᱤᱱ ᱦᱚᱸᱛᱚ ᱢᱟᱨᱦᱟᱜ ᱠᱚᱲᱟ ᱠᱤᱱ ᱛᱟᱦᱮᱸ ᱠᱟᱱᱟ ᱥᱮ ᱩᱱᱠᱤᱱ ᱦᱚᱸ
ᱦᱮᱸ ᱠᱟᱨᱢᱩ ᱫᱷᱟᱨᱢᱩ
ᱦᱮᱞᱳ
ᱦᱳᱭ ᱢᱟᱨ
ᱛᱚ ᱢᱟᱨᱟᱜ ᱢᱟᱨ
ᱦᱟᱜ ᱠᱤᱱ ᱛᱟᱦᱮᱸᱜ ᱠᱟᱱᱟ ᱟᱨ ᱩᱱᱠᱤᱱᱟᱜ ᱩᱱᱠᱤᱱ ᱧᱩᱛᱩᱢ ᱛᱮᱫᱚ ᱵᱟᱝ, ᱩᱱᱠᱤᱱ ᱮᱠᱞᱟ ᱛᱮ ᱠᱟᱱᱟ ᱚᱱᱟ ᱡᱟᱦᱟᱸ ᱵᱤᱱᱛᱤ ᱟᱵᱟᱱ ᱛᱮ ᱠᱟᱨᱢᱩ ᱫᱷᱟᱨᱢᱚ ᱧᱩᱛᱩᱢ ᱛᱮᱫᱚ ᱵᱤᱱᱛᱤ ᱨᱮᱱᱟᱜ ᱵᱟᱝ ᱛᱮᱜ ᱠᱟᱱᱟ ᱠᱟᱨᱟᱢ ᱫᱚ ᱟᱥᱚᱞ ᱨᱮᱫᱚ ᱩᱱᱤ ᱛᱚ ᱚᱱᱮ ᱪᱤᱞᱤ ᱵᱳᱭ ᱠᱚᱨᱮᱜ ᱡᱟᱦᱟᱸ ᱧᱮᱞ ᱦᱩᱭ ᱠᱟᱱᱟ ᱯᱟᱲᱦᱟᱣ ᱵᱳᱭ ᱠᱚᱨᱮ ᱞᱟᱹᱭ ᱟᱠᱚ ᱢᱟᱨᱟᱝ ᱵᱩᱨᱩ ᱨᱮᱱ ᱜᱤᱫᱟᱹᱨ ᱟᱫᱚ ᱚᱱᱟ ᱜᱮ ᱟᱹᱰᱤ ᱩᱛᱟᱹᱨ ᱩᱱᱠᱩ ᱪᱤᱞᱤ ᱠᱚ ᱢᱮᱛᱟ ᱠᱚᱣᱟ ᱡᱟᱦᱟᱸᱭ ᱠᱟᱨᱟᱢ ᱜᱩᱨᱩ, ᱟᱹᱰᱤ ᱦᱚᱲ ᱟᱹᱰᱤ ᱨᱚᱠᱚᱢ ᱠᱚ ᱞᱟᱹᱭᱟ ᱥᱮ ᱟᱹᱰᱤ ᱨᱚᱠᱚᱢ ᱟᱫᱚ ᱠᱚ ᱡᱚᱛᱚ
ᱵᱟᱝ ᱧᱟᱢᱚᱜ ᱠᱟᱱᱟ ᱢᱟ ᱞᱟᱹᱭᱢᱮ
ᱤᱧᱟᱹᱜ ᱨᱚᱲ ᱡᱚᱢᱚᱜ ᱠᱟᱱᱟ
ᱦᱮᱸ ᱛᱚ ᱞᱟᱹᱭ ᱢᱮ ᱱᱤᱛᱚᱜ ᱞᱟᱹᱭ ᱢᱮ
ᱩᱸ ᱠᱟᱨᱢᱩ ᱫᱷᱟᱨᱢᱩ ᱫᱚ ᱩᱱᱠᱤᱱ ᱫᱚ ᱟᱹᱰᱤ ᱨᱮᱸᱜᱮᱡ ᱦᱚᱲ ᱠᱤᱱ ᱛᱟᱦᱮᱸ ᱠᱟᱱᱟ ᱦᱮᱸᱥᱮ
ᱦᱚᱸ ᱫᱤᱭᱮ
ᱟᱨ ᱩᱱᱠᱩ ᱫᱚ ᱟᱠᱚᱤᱭᱟᱹ ᱜᱷᱟᱨᱚᱸᱧᱡᱽ ᱨᱮᱫᱚ ᱯᱮ ᱦᱚᱲ ᱜᱮᱠᱚ ᱛᱟᱦᱮᱸ ᱠᱟᱱᱟ ᱟᱡ ᱜᱚᱜᱚ ᱟᱡ ᱟᱨ ᱢᱟᱱᱮ ᱠᱟᱨᱢᱩ ᱟᱨ ᱫᱷᱟᱨᱢᱩ
ᱦᱩᱸ
ᱟᱨ ᱚᱱᱟ ᱦᱚᱸ ᱚᱠᱟᱞᱮᱠᱟ ᱢᱤᱫᱴᱟᱝ ᱵᱳᱭ ᱨᱮ ᱧᱮᱞ ᱦᱩᱭ ᱠᱟᱱᱟ ᱡᱮ ᱠᱟᱨᱢᱩ ᱫᱷᱟᱨᱢᱩ ᱨᱮᱱ ᱟᱡ ᱵᱟᱵᱟ ᱫᱚ ᱦᱟᱱᱮ ᱥᱮᱫᱟᱭ ᱚᱠᱛᱮ ᱟᱨ ᱩᱱᱠᱩ ᱡᱚᱠᱷᱚᱱ ᱢᱟᱱᱰᱤ ᱟᱨ ᱠᱤᱥᱠᱩ ᱠᱤᱥᱠᱩ ᱨᱟᱯᱟᱪ ᱟᱨ ᱢᱟᱱᱰᱤ ᱠᱤᱥᱟᱹᱲ ᱡᱚᱠᱷᱚᱱ ᱠᱚ ᱛᱟᱯᱟᱢ ᱞᱮᱱᱟ ᱵᱟᱝᱢᱟ ᱞᱟᱹᱭ ᱟᱠᱚ ᱠᱟᱹᱨᱢᱩ ᱫᱷᱟᱹᱨᱢᱩ ᱟᱡ ᱜᱚ ᱟᱡ ᱵᱟᱵᱟ ᱫᱚ ᱩᱱ ᱥᱚᱢᱚᱭ ᱛᱟᱯᱟᱢ ᱚᱠᱛᱮ ᱤᱭᱟᱹ ᱩᱱᱤᱫᱚᱭ ᱜᱷᱟᱹᱞ ᱦᱚᱪᱚ ᱞᱮᱱᱟᱭ
ᱟᱪᱪᱷᱟ
ᱟᱨ ᱚᱱᱛᱮ ᱜᱮ ᱜᱚᱛᱚᱣ ᱟᱠᱟᱱ ᱛᱟᱦᱮᱸᱜ ᱮ
ᱵᱟᱹᱧ ᱟᱸᱡᱚᱢ ᱟᱠᱟᱫ ᱛᱟᱦᱮᱱᱟ
ᱦᱮᱸ ᱵᱚᱭ ᱨᱮᱜᱮ ᱧᱮᱞ ᱦᱩᱭ ᱟᱠᱟᱱᱟ ᱡᱮ ᱩᱱᱤ ᱫᱚ ᱩᱱᱠᱩ ᱨᱮᱱ ᱪᱮᱫ ᱞᱮᱠᱟ ᱢᱤᱫᱴᱟᱝ ᱪᱮᱫ ᱞᱮᱠᱟ ᱪᱚᱝ ᱟᱨᱠᱤ ᱵᱚᱴᱮ ᱠᱟᱱᱟ ᱡᱟᱦᱟᱸ ᱠᱟᱱᱟᱭ ᱟᱨ ᱩᱱᱠᱩ ᱪᱤᱞᱤ ᱯᱟᱹᱨᱤᱥ ᱦᱚᱲ ᱠᱚ ᱛᱟᱦᱮᱸᱠᱟᱱᱟ ᱠᱟᱨᱢᱩ ᱫᱷᱟᱨᱢᱩ ᱠᱚ ᱟᱢ ᱵᱟᱰᱟᱭ ᱢᱮᱱᱟᱜ ᱛᱟᱢᱟ?
ᱵᱟᱝ ᱤᱧᱫᱚ ᱚᱦᱚᱧ ᱵᱟᱲᱟᱭ ᱚᱱᱟ ᱯᱟᱨᱤᱥ ᱫᱚ ᱩᱱᱠᱩᱣᱟᱜ ᱫᱚ
ᱠᱟᱨᱢᱚ ᱫᱷᱚᱨᱢᱚᱣᱟᱜ ᱫᱚ ᱯᱟᱹᱨᱤᱥ ᱫᱚ ᱚᱱᱠᱟ ᱞᱮᱠᱟ ᱫᱚ ᱤᱧᱦᱚᱸ ᱵᱟᱹᱧ ᱫᱤᱥᱟᱹᱭᱮᱫᱟ ᱩᱱᱠᱤᱱ ᱫᱚ ᱵᱤᱥᱤ ᱠᱟᱨᱢᱩ ᱟᱨ ᱫᱷᱟᱨᱢᱩ ᱢᱮᱱᱛᱮ ᱜᱮᱠᱚ ᱢᱮᱛᱟ ᱠᱤᱱᱟ ᱥᱮ
ᱦᱩᱸ
ᱟᱨ ᱚᱱᱟᱜᱮ ᱤᱧᱦᱚᱸ ᱵᱟᱭ ᱱᱟᱯᱟᱭ ᱴᱷᱤᱠᱟᱹ ᱴᱷᱟᱹᱣᱠᱟᱹ ᱥᱟᱺᱦᱤᱡ ᱫᱚ ᱵᱟᱹᱧ ᱫᱤᱥᱟᱹᱭᱮᱫᱟ ᱠᱟᱨᱢᱩ ᱜᱩᱯᱤ ᱦᱚᱲ ᱜᱩᱯᱤ ᱫᱚᱭ ᱛᱟᱦᱮᱸ ᱠᱟᱱᱟ ᱥᱮ ᱫᱷᱟᱨᱢᱩ? ᱵᱟᱱᱟ ᱦᱚᱲ ᱛᱚ ᱵᱟᱠᱤᱱ ᱜᱩᱯᱤ ᱛᱟᱦᱮᱱ
ᱵᱟᱝ
ᱠᱟᱨᱢᱩ ᱥᱮ ᱫᱷᱚᱨᱢᱩ ᱚᱠᱚᱭᱴᱟᱜ ᱮ ᱜᱩᱯᱤ ᱠᱟᱱ ᱛᱟᱦᱮᱱ ᱛᱟᱨᱯᱚᱨ ᱪᱮᱫ ᱞᱮᱠᱟ ᱞᱟᱹᱭᱟᱭ ᱩᱱᱤ ᱛᱚ ᱦᱟᱱᱮ ᱪᱮᱫ ᱠᱚ ᱞᱟᱹᱭᱟ ᱠᱟᱨᱟᱢ ᱥᱟᱠᱟᱢ ᱨᱮᱱᱟᱜ ᱛᱩᱢᱫᱟᱜ ᱵᱮᱱᱟᱣ ᱠᱟᱛᱮ‌ ᱨᱩᱭᱮᱫ ᱛᱟᱦᱮᱱ ᱦᱮᱸ ᱟᱨᱮ ᱮᱱᱮᱡ ᱠᱟᱱ ᱛᱟᱦᱮᱱ᱾
ᱵᱟᱝᱢᱟ ᱧᱮᱞᱫᱟᱭ ᱟᱢ ᱫᱟᱫᱟ ᱥᱮ ᱚᱠᱚᱭ ᱮ ᱞᱟᱸᱫᱟᱭᱮᱫ ᱛᱟᱦᱮᱱᱟᱭ
ᱟᱡ ᱫᱟᱫᱟ ᱛᱚ ᱞᱟ ᱞᱟᱸᱫᱟ ᱫᱚ ᱵᱟᱭ ᱞᱟᱸᱫᱟᱭᱮᱫ ᱛᱟᱦᱮᱱ ᱢᱤᱫ ᱚᱠᱛᱮ ᱪᱮᱫ ᱞᱮᱠᱟ ᱪᱚᱝ ᱵᱟᱝ ᱫᱚ ᱮᱱᱦᱤᱞᱳᱜ ᱫᱚ ᱢᱤᱫᱴᱟᱱ ᱩᱱᱤ ᱜᱟᱹᱭ ᱥᱮ ᱢᱤᱦᱩ ᱦᱟᱯᱚᱱ ᱟᱹᱛᱤᱧ ᱠᱟᱛᱮᱫ ᱚᱲᱟᱜ ᱵᱟᱭ ᱨᱩᱣᱟᱹᱲ ᱠᱟᱱᱟ ᱥᱮ ᱪᱮᱫ ᱞᱮᱠᱟᱱ ᱛᱟᱦᱮᱸ ᱠᱟᱱᱟ
ᱟᱫᱚ ᱦᱮᱡ ᱠᱟᱛᱮᱫ᱾ ᱩᱱᱤ ᱢᱟᱜ, ᱚᱠᱚᱭ ᱪᱮ ᱚᱠᱟᱴᱟᱜ ᱧᱩ ᱠᱟᱱ ᱛᱟᱹᱠᱤᱱᱟ ᱚᱱᱟᱜᱮ ᱤᱧᱦᱚᱸ ᱴᱷᱤᱠ ᱵᱟᱹᱧ ᱫᱤᱥᱟᱹᱭᱮᱫᱟ ᱟᱫᱚ ᱡᱟᱦᱟᱸᱭ ᱯᱳᱭᱞᱳ ᱚᱱᱮ ᱛᱩᱢᱫᱟᱜ ᱤᱭᱟᱹ ᱨᱩᱭᱮᱫ ᱛᱟᱦᱮᱱ ᱩᱱᱤ ᱫᱚ ᱦᱚᱯᱚᱱᱤᱡ ᱠᱚ ᱞᱟᱹᱭᱮᱭᱟ ᱦᱚᱯᱚᱱᱤᱡ ᱠᱟᱱᱟᱭ᱾
ᱟᱫᱚ ᱚᱱᱮ ᱵᱟᱹᱜᱤ ᱦᱚᱴᱚ ᱛᱮ ᱛᱟᱦᱮᱱ ᱪᱤᱞᱤ ᱛᱟᱦᱚᱞᱮ! ᱚᱱᱮ ᱟᱡ ᱫᱟᱫᱟ ᱫᱚ ᱮ ᱦᱮᱡ ᱠᱟᱛᱮ ᱧᱮᱞ ᱞᱮᱫᱮᱭᱟ ᱡᱮ ᱱᱚᱝᱠᱟ ᱚᱱᱠᱟ ᱵᱟᱱᱩᱭ ᱠᱟᱫᱮᱭᱟ᱾ ᱛᱟᱦᱚᱞᱮ ᱫᱚᱥᱟᱨ ᱫᱤᱱ ᱦᱤᱞᱳᱜ ᱛᱟᱸᱲᱟᱜ ᱠᱟᱫᱮ ᱛᱟᱦᱮᱸᱫ᱾
ᱦᱩᱸ
ᱮᱱᱦᱤᱞᱳᱜ ᱧᱮᱞᱮ ᱠᱟᱱᱟ ᱵᱟᱝᱢᱟ ᱩᱱᱤ ᱛᱚᱞᱮ ᱢᱤᱫᱴᱟᱝ ᱚᱱᱟ ᱠᱟᱨᱟᱢ ᱫᱟᱨᱮ ᱾ ᱵᱩᱴᱟᱹ ᱞᱟᱛᱟᱨ ᱨᱮ ᱛᱩᱢᱫᱟᱜ ᱚᱱᱟ ᱥᱟᱠᱟᱢ ᱛᱮ ᱛᱩᱢᱫᱟᱜ ᱡᱩᱛ ᱠᱟᱛᱮ ᱡᱳᱨᱮ ᱮᱱᱮᱡ ᱫᱟᱭ ᱥᱮᱨᱮᱧ ᱮᱫᱟᱭ᱾
ᱟᱫᱚ ᱚᱱᱟ ᱨᱟᱹᱜᱤ ᱛᱚ ᱚᱱᱮ ᱟᱡ ᱫᱟᱫᱟ ᱫᱚ ᱚᱱᱮ ᱪᱮᱫ ᱠᱟᱨᱟᱢ ᱤᱭᱟᱹ ᱠᱚ ᱦᱟᱱᱮ! ᱦᱮ ᱪᱟᱯᱟᱫ ᱜᱤᱲᱤ ᱞᱮᱫ ᱛᱟᱭᱟᱭ ᱞᱮᱸᱜᱟ ᱛᱤ ᱛᱮ᱾
ᱦᱩᱸ
ᱟᱨ ᱩᱱ ᱠᱷᱚᱱ ᱜᱮᱛᱚ ᱟᱫᱚ ᱚᱱᱮ᱾ ᱩᱱᱠᱩ ᱜᱟᱹᱭ ᱠᱚ ᱛᱤᱱᱟᱹᱜ ᱠᱚ ᱛᱟᱦᱮᱸ ᱠᱟᱱ ᱛᱟᱠᱚᱣᱟ ᱡᱚᱛᱚ ᱠᱚ ᱛᱚᱣᱟ ᱦᱚᱸ ᱵᱟᱠᱚ ᱛᱚᱣᱮᱫ ᱛᱟᱦᱮᱱ᱾
ᱦᱩᱸ
ᱛᱟᱨᱯᱚᱨᱮ ᱛᱚ ᱦᱟᱱᱮ ᱠᱟᱨᱟᱢ ᱵᱚᱸᱜᱟ ᱟᱨᱦᱚᱸ ᱦᱳᱭ ᱧᱟᱢ ᱞᱮᱫᱮᱭᱟᱭ ᱦᱩᱸ ᱡᱮ ᱱᱚᱝᱠᱟ ᱚᱱᱠᱟ ᱠᱟᱛᱮᱜ ᱫᱮᱵᱟ ᱥᱮᱵᱟᱧ ᱢᱮ ᱚᱱᱮ ᱚᱱᱠᱟ ᱤᱭᱟᱹ ᱞᱟᱹᱭᱟ ᱛᱚ ᱟᱰᱤ ᱦᱚᱲ ᱟᱰᱤ
ᱦᱩᱸ
ᱵᱤᱱᱛᱤ ᱛᱚᱛᱛᱷᱚ ᱱᱚᱝ ᱠᱟᱱᱟ ᱥᱮ ᱟᱢ ᱛᱤᱱᱟᱹᱜ ᱡᱮ ᱚᱠᱟ ᱨᱮᱠᱚ ᱵᱤᱱᱛᱤᱭᱮᱫᱟ ᱱᱚᱰᱮ ᱢᱤᱫᱴᱮᱱᱤᱧ ᱟᱹᱡᱚᱢ ᱠᱮᱫᱟ ᱚᱱᱠᱟ ᱫᱚ ᱵᱟᱝ ᱛᱤᱱᱟᱹᱜ ᱵᱤᱱᱛᱤ ᱦᱩᱭᱩᱜᱼᱟ ᱠᱟᱨᱟᱢ ᱵᱤᱱ ᱛᱤ ᱡᱚᱛᱚᱢ ᱟᱸᱡᱚᱢ ᱞᱮᱠᱷᱟᱱ ᱛᱚᱵᱮᱢ ᱵᱩᱡ ᱫᱟᱲᱮᱭᱟᱜᱼᱟ
ᱮᱠᱪᱩᱭᱮᱞᱤ ᱠᱟᱨᱟᱢ ᱵᱤᱱᱛᱤ ᱫᱚ ᱪᱮᱫ ᱞᱮᱠᱟᱜ ᱠᱟᱱᱟ ᱠᱟᱨᱟᱢ ᱫᱚ ᱩᱱ ᱱᱚᱣᱟ ᱫᱚ ᱜᱩᱨᱩ ᱪᱟᱞᱟᱜ ᱟ ᱛᱚ ᱢᱤᱫᱴᱮᱱ ᱢᱚᱱᱮ ᱠᱚᱨ ᱤᱧ ᱡᱟᱦᱟᱸᱭ ᱴᱷᱮᱡ ᱜᱩᱨᱩ ᱴᱷᱤᱧ ᱥᱮᱬᱟ ᱟᱠᱟᱫᱟ ᱢᱚᱱᱮ ᱠᱚᱨ ᱠᱟᱨᱟᱢ ᱵᱤᱱᱛᱤ ᱤᱧ ᱡᱟᱦᱟᱸᱭ ᱜᱩᱨᱩ ᱴᱷᱤᱧ ᱥᱮᱬᱟ ᱟᱠᱟᱫᱟ ᱦᱮᱸ ᱥᱮ᱾ ᱮᱹᱭᱵᱟᱨᱮ ᱤᱧ ᱫᱚ ᱚᱱᱠᱟ ᱠᱟᱛᱮᱧ ᱡᱟᱦᱟᱸ ᱞᱮᱠᱟᱧ ᱥᱮᱸᱬᱟ ᱟᱠᱟᱫᱟ ᱚᱱᱠᱟ ᱠᱟᱛᱮ ᱤᱧ ᱫᱩᱧ ᱞᱟᱹᱭᱟ ᱥᱮ ᱪᱮᱫ ᱟᱢ ᱡᱮᱢᱚᱱ ᱡᱟᱦᱟᱸ ᱴᱷᱮᱱ ᱮᱢ ᱥᱮᱸᱬᱟ ᱠᱟᱜᱼᱟ ᱛᱟᱦᱚᱞᱮ ᱟᱢ ᱡᱟᱦᱟᱸ ᱞᱮᱠᱟᱢ ᱥᱮᱸᱬᱟ ᱠᱟᱜᱼᱟ ᱩᱱᱤ ᱫᱚ ᱟᱢ ᱫᱚ ᱚᱱᱠᱟ ᱜᱮᱛᱚᱢ ᱞᱟᱹᱭ ᱟᱭᱟ ᱥᱮ
ᱦᱳᱭ
ᱦᱮᱸ ᱱᱚᱣᱟ ᱛᱮ ᱦᱩᱭᱩᱜ ᱠᱟᱱᱟ ᱟᱸᱡᱚᱢ ᱟᱸᱡᱚᱢ ᱛᱮ ᱦᱮᱡ ᱟᱹᱜᱩ ᱟᱠᱟᱱᱟ ᱮᱭᱟᱵᱟᱨᱮ ᱟᱢ ᱡᱟᱦᱟᱸᱭ ᱜᱩᱨᱩ ᱟᱢᱨᱮᱱ ᱡᱟᱦᱟᱸᱭ ᱜᱩᱨᱩ ᱠᱟᱱᱟᱭ ᱜᱟᱯᱟᱢ ᱞᱟᱹᱭᱟ ᱤᱧ ᱡᱟᱦᱟᱸᱭ ᱜᱩᱨᱩ ᱥᱮᱲᱟᱣᱠᱟᱹᱫᱤᱧ ᱤᱧ ᱚᱱᱠᱟᱧ ᱤᱫᱤᱭᱟ ᱥᱮ ᱚᱱᱟ ᱞᱟᱹᱜᱤᱫ ᱡᱚᱛᱚ ᱜᱩᱨᱩᱣᱟᱜ ᱫᱚ ᱡᱚᱛᱚ ᱛᱚ ᱫᱚ ᱵᱟᱝ ᱢᱤᱫ ᱛᱟᱠᱚᱣᱟ ᱠᱟᱨᱟᱢ ᱜᱟᱞᱢᱟᱨᱟᱣ ᱫᱚ ᱢᱮᱱᱠᱷᱟᱱ ᱚᱱᱟ ᱚᱱᱠᱟ ᱧᱚᱜ ᱜᱮ ᱜᱚᱞᱯᱷᱚᱭᱟᱠᱚ
ᱦᱮᱸ ᱢᱳᱴ ᱠᱟᱛᱷᱟ ᱦᱩᱭᱩᱜ ᱠᱟᱱᱟ ᱠᱟᱨᱟᱢ ᱨᱮᱭᱟᱜ ᱢᱩᱞ ᱫᱚ ᱠᱟᱱᱟ ᱥᱮ ᱢᱟᱱᱮ ᱫᱷᱚᱱᱛᱩᱨᱤ ᱤᱫᱤ ᱠᱟᱛᱮᱫ ᱨᱮᱱᱟᱝ ᱜᱟᱞᱢᱟᱨᱟᱣᱟ ᱟᱹᱨᱠᱤ ᱯᱟᱹᱦᱤᱞ ᱫᱤᱱ ᱨᱮ ᱪᱮᱫᱞᱮᱠᱟ ᱠᱟᱛᱮ ᱫᱷᱚᱱ ᱫᱩᱨᱤᱵ ᱦᱩᱭ ᱟᱠᱟᱱ ᱛᱟᱦᱮᱸᱫ ᱢᱟᱱᱮ ᱢᱩᱞ ᱛᱚ ᱚᱱᱟ ᱠᱟᱱ ᱜᱮ ᱥᱮ ᱫᱷᱚᱱ ᱫᱩᱨᱤᱯ ᱤᱫᱤ ᱠᱟᱛᱮᱫ ᱟᱫᱚ ᱚᱱᱟ ᱛᱚ ᱱᱤᱛᱳ ᱛᱚ ᱢᱟᱱᱮ ᱵᱤᱱᱛᱤ ᱢᱟᱱᱮ ᱛᱤ ᱛᱤ ᱵᱟᱹᱱᱩᱜᱼᱟ ᱛᱤ ᱵᱟᱹᱱᱩᱜᱼᱟ ᱡᱟᱸᱜᱟ ᱦᱚᱸ ᱵᱟᱹᱱᱩᱜᱼᱟ
ᱦᱩᱸ
ᱛᱟᱦᱚᱞᱮ ᱚᱱᱟ ᱫᱚ ᱚᱠᱚᱭ ᱚᱠᱟ ᱞᱮᱠᱟ ᱠᱟᱛᱮᱜ ᱠᱚ ᱩᱱᱠᱩ ᱜᱩᱨᱩ ᱠᱚᱠᱚ ᱜᱟᱞᱟᱝ ᱠᱟᱫᱟ ᱢᱟᱱᱮ ᱚᱱᱟ ᱨᱮᱱᱟᱝ ᱤᱭᱟᱹ ᱛᱚ ᱢᱤᱫᱴᱮᱱ ᱠᱟᱱ ᱜᱮᱭᱟ ᱥᱮ ᱢᱟᱱᱮ ᱡᱚᱥ ᱛᱮᱫ ᱫᱚ ᱡᱮ ᱪᱮᱫ ᱠᱷᱟᱹᱛᱤᱨ ᱛᱮ ᱠᱟᱱᱟ ᱵᱟᱝ ᱠᱟᱱᱟ
ᱦᱩᱸ
ᱟᱹᱰᱤ ᱢᱚᱸᱡᱽ ᱛᱚ ᱵᱟᱠ ᱤᱪᱪᱷᱟᱹ ᱢᱮᱱᱟᱜ ᱛᱤᱧᱟ ᱠᱤᱱᱛᱩ ᱤᱪᱪᱷᱟᱹ ᱢᱮᱱᱟᱜᱼᱟ ᱢᱮᱱᱠᱷᱟᱱ ᱥᱩᱨ ᱥᱩᱯᱩᱨ ᱨᱮᱛᱚ ᱚᱱᱠᱟ ᱵᱟᱝ ᱦᱩᱭᱩᱜᱼᱟ
ᱥᱩᱨᱥᱩᱯᱩᱨ ᱨᱮ ᱦᱩᱭ ᱞᱮᱱᱠᱷᱟᱱ ᱫᱚ ᱩᱣᱟᱹᱭᱛᱮᱢ ᱪᱟᱞᱟᱜᱼᱟ ᱟᱫᱚ ᱢᱮᱱᱠᱷᱟᱱ ᱥᱩᱨ ᱥᱩᱯᱩᱨ ᱨᱮᱫᱚ ᱚᱱᱠᱟ ᱫᱚ ᱵᱟᱝ ᱦᱩᱭ ᱵᱟᱲᱟᱜᱼᱟ ᱟᱫᱚ ᱟᱫᱷᱮᱠ ᱥᱩᱢᱚᱭ ᱫᱚ ᱜᱟᱛᱮ ᱠᱚ ᱚᱲᱟᱜ ᱠᱚᱨᱮ ᱦᱩᱭᱩᱜ ᱜᱮᱭᱟ ᱩᱱᱠᱩ ᱫᱚᱠᱚ ᱞᱟᱹᱭ ᱵᱟᱲᱟᱭ ᱜᱮᱭᱟ ᱛᱟᱦᱚᱞᱮ ᱧᱮᱞ ᱢᱮ ᱦᱤᱡᱩᱜ ᱢᱮ ᱫᱮᱞᱟ ᱟᱫᱚ ᱠᱟᱢᱤ ᱚᱱᱮ ᱛᱚ ᱵᱤᱥᱤᱨ ᱵᱷᱟᱜᱽ ᱫᱚ ᱚᱱᱮ ᱦᱟᱱᱮ ᱫᱟᱸᱥᱟᱭ ᱤᱱᱠᱟᱹᱱ ᱥᱚᱢᱚᱭ ᱦᱩᱭᱩᱜᱼᱟ ᱟᱫᱚ ᱩᱱ ᱛᱟᱦᱚᱞᱮ ᱦᱩᱲᱩ ᱦᱮᱲᱦᱮᱫ ᱠᱚ ᱛᱟᱦᱮᱱᱟ ᱛᱟᱦᱚᱞᱮ ᱠᱷᱟᱱ ᱫᱚ ᱥᱚᱢᱚᱭ ᱵᱟᱝ ᱦᱩᱭᱩᱜᱼᱟ ᱩᱱᱫᱚ‌ ᱟᱨ ᱦᱚᱸ
ᱦᱩᱸ ᱛᱟᱦᱮ ᱥᱚᱢᱚᱭ ᱛᱚ ᱫᱚᱠᱟᱨ ᱠᱟᱱᱟᱭᱟ ᱥᱮ ᱚᱱᱟ ᱞᱟᱹᱜᱤᱫ ᱟᱸᱡᱚᱢ ᱞᱟᱹᱜᱤᱫ ᱦᱚᱸ
ᱦᱮᱸ ᱦᱚᱭ ᱵᱟᱰᱟᱭ ᱵᱟᱰᱟᱭ ᱠᱟᱜ ᱥᱮᱧ
ᱦᱩᱸ
ᱵᱤᱱᱛᱤ ᱫᱚ ᱟᱨ ᱟᱨᱦᱚᱸ ᱛᱚ ᱮᱴᱟᱜ ᱵᱤᱱᱛᱤ ᱠᱚ ᱢᱮᱱᱟᱜ ᱟᱥᱮ ᱵᱟᱯᱞᱟ ᱵᱤᱱᱛᱤ ᱢᱮᱱᱟᱜᱼᱟ, ᱵᱷᱟᱸᱰᱟᱱ ᱵᱤᱱᱛᱤ ᱢᱮᱱᱟᱜᱼᱟ, ᱪᱷᱟᱹᱴᱭᱟᱹᱨ ᱵᱤᱱᱛᱤ ᱢᱮᱱᱟᱜᱼᱟ
ᱵᱤᱱᱛᱤ ᱮᱠ ᱨᱚᱠᱚᱢ
ᱦᱮᱸ ᱛᱟᱦᱚᱞᱮ ᱵᱟᱯᱞᱟ ᱠᱚᱨᱮ ᱵᱷᱟᱸᱰᱟᱱ ᱠᱚᱨᱮ ᱪᱷᱟᱹᱴᱤᱭᱟᱹᱨ ᱠᱚᱨᱮ ᱟᱯᱮ ᱥᱮᱫᱚ ᱚᱱᱟ ᱠᱚ ᱜᱚᱴᱟ ᱜᱮ ᱵᱟᱲᱟᱭᱟᱵᱚᱱ ᱥᱟᱱᱛᱟᱲᱟᱜ ᱫᱚ ᱦᱩᱭᱩᱜᱼᱟ ᱦᱩᱭᱩᱜ ᱜᱮᱭᱟ ᱛᱟᱦᱚᱞᱮ ᱚᱱᱟ ᱠᱚ ᱵᱤᱱᱛᱤ ᱦᱩᱭᱩᱜ ᱜᱮᱭᱟ ᱱᱚᱣᱟ ᱤᱭᱟᱹ
ᱵᱟᱝ ᱵᱟᱝ ᱵᱟᱝ
ᱦᱩᱸ ᱤᱧ ᱫᱚ ᱠᱚᱱᱚ ᱵᱷᱟᱸᱰᱟᱱ ᱵᱤᱱ ᱴ ᱤᱧ ᱦᱩᱭ ᱟᱠᱟᱱᱟ
ᱟᱨ ᱵᱤᱱᱛᱤ ᱫᱚ ᱟᱹᱰᱤ ᱪᱮᱨᱦᱟ ᱥᱮ ᱢᱟᱱᱮ ᱵᱟᱸᱠᱷᱮᱲᱟᱠᱚ ᱟᱨᱠᱚ ᱨᱟᱹᱲ ᱟᱛᱮᱜ ᱠᱚ ᱥᱮᱨᱮᱧᱟ ᱢᱤᱫᱴᱟᱝ ᱥᱚᱨᱮ ᱥᱚᱨᱮ ᱦᱟᱱᱟ ᱞᱤᱴᱟᱹ ᱜᱚᱰᱮᱛ ᱟᱢ ᱚᱱᱟᱴᱟᱜ ᱵᱳᱭᱢ ᱯᱟᱲᱦᱟᱣ ᱟᱠᱟᱫᱟ
ᱱᱟᱥᱮ ᱱᱟᱥᱮ
ᱦᱮᱸ ᱚᱱᱟ ᱚᱱᱟ ᱞᱤᱴᱟᱹ ᱜᱳᱰᱮᱛ ᱡᱟᱦᱟᱸ ᱧᱮᱞ ᱢᱮ ᱚᱱᱟ ᱤᱭᱟᱹ ᱠᱟᱱᱟ ᱢᱟᱱᱮ ᱚᱱᱚᱬᱦᱮᱸ ᱴᱷᱤᱠ ᱚᱱᱚᱬᱦᱮᱸ ᱴᱟᱭᱤᱯ ᱜᱮ ᱯᱟᱲᱦᱟᱣ ᱫᱚ ᱠᱤᱱᱛᱩ ᱠᱤᱱᱛᱩ ᱧᱮᱞ ᱢᱮ ᱚᱱᱟ ᱨᱮᱱᱟᱜ ᱦᱚᱸ ᱚᱱᱚᱦᱮ ᱠᱷᱚᱱ ᱦᱚᱸ ᱟᱨᱦᱚᱸ ᱠᱟᱹᱴᱤᱡ ᱡᱮᱞᱮᱧ ᱧᱚᱜ
ᱨᱟᱦᱟ ᱛᱮᱫ ᱚᱱᱟ ᱫᱚ ᱚᱱᱟ ᱵᱟᱠᱷᱮᱲ ᱴᱟᱭᱤᱯ ᱧᱚᱜ ᱵᱷᱟᱵ ᱵᱟᱢ ᱯᱟᱲᱦᱟᱣ ᱞᱮᱠᱷᱟᱱ ᱫᱚ ᱚᱱᱟ ᱫᱚ ᱯᱟᱲᱦᱟᱣ ᱜᱮ ᱵᱟᱝ ᱜᱟᱱᱚᱜᱼᱟ ᱱᱚᱰᱮ ᱞᱟᱹᱭ ᱜᱮ ᱵᱟᱢ ᱞᱟᱹᱭ ᱫᱟᱲᱮᱭᱟᱜᱼᱟ ᱡᱷᱟᱨᱱᱤ ᱫᱚ ᱡᱷᱟᱨᱱᱤ ᱫᱚ ᱪᱮᱫ ᱠᱟ ᱠᱚ ᱡᱷᱟᱨ ᱱᱤᱭᱟ ᱵᱟᱹᱧ ᱵᱟᱲᱟᱭᱟ ᱢᱟᱱᱮ ᱚᱱᱟ ᱫᱚ ᱦᱟᱸᱜ ᱞᱟᱹᱭ ᱜᱮ ᱵᱟᱢ ᱞᱟᱹᱭ ᱫᱟᱲᱮᱭᱟᱜᱼᱟ ᱥᱩᱨᱮ ᱥᱩᱨᱮ ᱟᱨ ᱱᱚᱣᱟ ᱚᱱᱟ ᱵᱤᱱ ᱛᱤ ᱠᱚᱦᱚᱸ ᱠᱚ ᱞᱟᱹᱭᱟ ᱚᱱᱠᱟᱜ ᱜᱮ
ᱥᱩᱨ ᱢᱤᱫᱴᱮᱱ ᱵᱮᱱᱟᱣ
ᱦᱳᱭ ᱦᱳᱭ ᱦᱳᱭ ᱚᱱᱟ ᱥᱩᱨᱮ ᱥᱩᱨᱮ ᱪᱷᱟᱲᱟ ᱵᱟᱝ ᱜᱟᱱᱚᱜᱼᱟ ᱚᱱᱟ ᱪᱷᱚᱱᱫᱚ ᱟᱨᱠᱤ
ᱦᱩᱸ
ᱚᱛ ᱨᱮᱱᱟᱜ ᱜᱮ ᱧᱮᱞ ᱢᱮ ᱵᱟᱦᱟ ᱚᱱᱟ ᱨᱮᱱᱟᱝ ᱪᱷᱚᱱᱫᱟ ᱟᱞᱟᱫᱟ ᱥᱚᱨᱦᱟᱭ ᱨᱮᱱᱟᱝ ᱟᱞᱟᱫᱟ
ᱦᱮᱸ ᱦᱮᱸ
ᱟᱯᱮ ᱥᱨᱱ ᱵᱟᱦᱟ ᱵᱟᱦᱟ ᱫᱚ ᱪᱮᱫ ᱞᱮᱠᱟ ᱯᱮ ᱵᱟᱦᱟᱜᱼᱟ
ᱵᱟᱦᱟ ᱫᱚ ᱧᱮᱞᱚᱜ